ᱦᱮᱞᱳ ᱦᱳᱭ
ᱡᱚᱦᱟᱨ ᱜᱮ ᱫᱟᱫᱟ
ᱦᱮᱸ ᱡᱚᱦᱟᱨ ᱜᱮ
ᱦᱮᱸ ᱡᱚᱢ ᱠᱚ ᱦᱩᱭᱱᱟ ᱥᱮ ᱵᱟᱝ
ᱦᱩᱸ ᱡᱚᱢ ᱠᱚᱫᱚ ᱟᱹᱣᱨᱤ ᱦᱩᱭᱩᱜᱼᱟ ᱟᱯᱮ
ᱦᱮᱸ ᱟᱞᱮ ᱟᱞᱮ ᱦᱚᱸ ᱡᱚᱢ ᱵᱟᱲᱟ ᱠᱮᱫᱟᱞᱮ
ᱚ
ᱦᱮᱸ
ᱫᱤᱭᱮ ᱛᱟᱦᱞᱮ ᱱᱤᱛᱚᱜ ᱫᱚ ᱪᱮᱫ ᱪᱮᱠᱟᱭ ᱫᱟᱢ?
ᱱᱤᱛᱚᱜ ᱟᱻ ᱱᱤᱛᱚᱜ ᱫᱚ ᱚᱞ ᱵᱟᱲᱟ ᱠᱤᱫᱟᱹᱧ ᱠᱤᱪᱷᱩ ᱾ ᱜᱟᱯᱟ ᱢᱮᱭᱟᱝ ᱵᱤᱱᱤᱰ ᱠᱚ ᱢᱮᱱᱟᱜ ᱟᱠᱟᱫᱟ ᱛᱚ ᱾
ᱦᱚᱭ ᱦᱚᱭ ᱾
ᱦᱮᱸ
ᱦᱩᱸ ᱛᱟᱦᱚᱞᱮ ᱯᱟᱲᱦᱟᱣ ᱤᱧ ᱫᱚ ᱤᱥᱤᱱ ᱤᱥᱤᱱ ᱵᱟᱲᱟ ᱠᱟᱛᱮᱜ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱾
ᱦᱚᱭ ᱾ ᱫᱤᱭᱮ ᱯᱚᱨ ᱚᱞᱚᱜ ᱯᱟᱲᱦᱟᱣ ᱠᱚᱫᱚ ᱚᱱᱟ ᱪᱮᱫᱮ ᱞᱮᱠᱟ ᱪᱟᱞᱟᱜ ᱠᱟᱱᱟ ᱾
ᱦᱮᱸ ᱚᱞᱚᱜ ᱯᱟᱲᱦᱟᱣ ᱠᱚ ᱢᱚᱴᱟ-ᱢᱩᱩᱴᱤ ᱵᱷᱟᱜᱤ ᱜᱮ᱾
ᱦᱚᱭ
ᱟᱨ ᱟᱢᱟᱜ ᱫᱚ?
ᱤᱧᱟᱹᱜ ᱦᱚᱸ ᱪᱟᱞᱟᱜ ᱠᱟᱱᱟ ᱱᱟᱯᱟᱭ ᱜᱮ ᱱᱚᱜ ᱚᱚᱭ ᱫᱤᱭᱮᱯᱚᱨ ᱮᱠᱷᱚᱱ ᱫᱚ ᱢᱟᱱ ᱠᱚᱞᱡᱽ ᱛᱮᱫᱚ ᱥᱮᱱ ᱫᱚ ᱵᱟᱝ ᱦᱚᱭᱚᱜ ᱠᱟᱱᱟ ᱾
ᱟᱪᱪᱷᱟ ᱾
ᱟᱞᱮ ᱫᱚ ᱠᱮᱞᱟᱥ ᱠᱚᱫᱚ ᱰᱮᱞᱤ ᱫᱚ ᱵᱟᱝ ᱦᱩᱭᱩᱜᱼᱟ ᱛᱚ ᱦᱟᱱᱛᱮ ᱱᱟᱱᱛᱮ ᱦᱩᱭᱩᱜᱼᱟ ᱾ ᱦᱚᱭ
ᱪᱮᱫ ᱱᱤᱭᱮᱢ ᱯᱟᱲᱦᱟᱜ ᱠᱟᱱᱟ ᱛᱟᱦᱚᱞᱮ ᱟᱢᱫᱚ?
ᱯᱟᱲᱦᱟᱣ ᱦᱩᱭᱩᱜ ᱠᱟᱱᱟ ᱱᱤᱛᱚᱜ ᱫᱚ ᱥᱟᱱᱛᱟᱞᱤ ᱱᱤᱭ ᱜᱮ ᱵᱤ ᱮᱰ ᱠᱚᱨᱟᱣ ᱦᱩᱭᱩᱜ ᱠᱟᱱᱟ ᱾ ᱦᱚᱭ ᱦᱚᱭ ᱟᱢ ᱫᱚ?
ᱦᱮᱸ ᱤᱧ ᱫᱚ ᱦᱩᱭᱩᱜ ᱠᱟᱱᱟ ᱜᱨᱮᱡᱩᱭᱮᱥᱚᱱ ᱜᱮ ᱠᱚᱨᱟᱣ ᱫᱟᱹᱧ ᱾
ᱚᱛᱱᱚᱜ ᱱᱤᱭᱟᱹ ᱾
ᱚ ᱟᱹᱰᱤ ᱱᱟᱯᱟᱭ ᱠᱟᱛᱷᱟ ᱾
ᱦᱮᱸ
ᱦᱮᱸᱻ ᱫᱤᱭᱮ ᱯᱚᱨ ᱪᱮᱫ ᱞᱮᱠᱟ ᱢᱮᱱᱟᱜ ᱯᱮᱭᱟ ᱚᱸᱰᱮ ᱡᱟᱦᱟᱸ ᱨᱮ ᱡᱟᱦᱟᱸ ᱨᱮ ᱚᱞᱚᱜ ᱟᱢ ᱛᱤᱱᱟᱹᱜ ᱜᱟᱱ ᱢᱮᱱᱟᱜ ᱯᱮᱭᱟ?
ᱦᱮᱸ ᱢᱮᱱᱟᱜ ᱟᱠᱟᱫ ᱞᱮ ᱜᱮᱮᱭᱟ ᱵᱮᱥᱤ ᱢᱤᱫ ᱥᱟᱭ ᱫᱚ ᱦᱳᱭᱳᱜ ᱜᱮᱭᱟ ᱠᱚ ᱾
ᱚ ᱫᱚᱢᱮ
ᱤᱭᱟᱹ ᱠᱚᱞᱮᱡᱽ ᱨᱮᱛᱚ?
ᱦᱚᱭ ᱦᱚᱭ
ᱦᱮᱸ ᱢᱤᱫ ᱥᱟᱭ ᱜᱟᱱ ᱦᱩᱭᱩᱜ ᱟᱞᱮ ᱦᱚᱭ ᱛᱚ ᱾
ᱦᱟᱸᱻ
ᱜᱟᱱ ᱫᱚ ᱾
ᱦᱚᱭ ᱱᱟᱯᱟᱭ ᱜᱮ ᱛᱟᱦᱚᱞᱮ ᱾
ᱦᱮᱸ
ᱦᱮᱸ ᱟᱨ ᱞᱟᱹᱭᱟᱢ ᱵᱤᱱᱤᱰ ᱠᱚ ᱥᱩᱨᱩᱜ ᱠᱟᱱ ᱛᱟᱯᱮᱭᱟ ᱦᱚᱭ?
ᱦᱮᱸ ᱵᱤᱱᱤᱰ ᱠᱚ ᱥᱩᱨ ᱠᱟᱱ ᱛᱟᱞᱮᱭᱟ ᱾
ᱚᱸᱻ ᱛᱟᱦᱚᱞᱮ ᱚᱱᱟ ᱞᱟᱹᱜᱤᱫ ᱪᱮᱫ ᱞᱮᱠᱟᱢ ᱯᱟᱲᱦᱟᱣ ᱠᱟᱜᱼᱟ?
ᱦᱮᱸ ᱚᱱᱟ ᱞᱟᱹᱜᱤᱫ ᱦᱚᱸ ᱵᱷᱟᱜᱤ ᱜᱮᱧ ᱯᱟᱲᱦᱟᱣ ᱟᱠᱟᱫᱟ ᱟᱫᱚ ᱦᱟᱸᱜ ᱪᱮᱫ ᱞᱮᱠᱟᱧ ᱚᱞ ᱫᱟᱲᱮᱭᱟᱜ ᱠᱟᱱᱟ ᱚᱱᱟᱜᱮ ᱾ ᱟᱥᱟᱭᱟᱹᱧ ᱛᱚ ᱟᱸᱜ ᱵᱷᱟᱜᱤ ᱜᱮ ᱦᱩᱭᱩᱜᱼᱟ ᱾
ᱵᱷᱟᱜᱤ ᱞᱮᱠᱷᱟ ᱜᱮ ᱱᱟᱯᱟᱭ ᱾
ᱦᱮᱸ ᱾ ᱚᱱᱟ ᱞᱟᱹᱜᱤᱫ ᱜᱮ ᱯᱟᱲᱦᱟᱜ ᱦᱩᱭᱩᱜ ᱠᱟᱱᱟ᱾
ᱦᱳᱭ ᱟᱨ ᱟᱨ ᱦᱚᱲᱠᱚ ᱢᱮᱱᱟ ᱡᱮ ᱯᱟᱲᱦᱟᱣ ᱦᱩᱭᱩᱜᱼᱟ ᱫᱮ ᱯᱟᱲᱦᱟᱣ ᱠᱟᱛᱮᱫ ᱪᱟᱠ ᱪᱟᱹᱠᱨᱤ ᱵᱟᱹᱠᱨᱤ ᱧᱟᱢ ᱦᱩᱭᱩᱜᱼᱟ᱾ ᱦᱳᱭ ᱥᱮᱮ
ᱦᱮᱸ ᱦᱮᱸ
ᱟᱨ ᱡᱩᱫᱤ ᱪᱟᱹᱠᱨᱤ ᱵᱟᱹᱠᱨᱤ ᱡᱩᱫᱤ ᱯᱟᱲᱦᱟᱣ ᱠᱟᱛᱮᱫ ᱵᱟᱢ ᱧᱟᱢ ᱞᱮᱫᱟ ᱛᱟᱦᱚᱞᱮ ᱯᱟᱲᱦᱟᱣ ᱠᱟᱛᱮ ᱟᱢᱟᱜ ᱪᱮᱫ ᱦᱩᱭᱮᱱ ᱛᱟᱢᱟ ᱥᱮ ᱪᱮᱫ ᱥᱮ ᱪᱤᱠᱟᱭᱮᱱᱟ ᱪᱮᱫ ᱞᱮᱠᱟᱢ ᱢᱚᱱᱮᱭᱟ?
ᱤᱧ ᱫᱚ ᱱᱚᱝᱠᱟᱧ ᱢᱚᱱᱮᱭᱟ ᱡᱮ ᱯᱟᱲᱦᱟᱣ ᱠᱟᱛᱮ ᱪᱟᱹᱠᱨᱤ ᱜᱮ ᱦᱩᱭᱩᱜᱼᱟ᱾ ᱚᱱᱠᱟᱱ ᱠᱳᱱᱳ ᱠᱟᱛᱷᱟ ᱫᱚ ᱵᱟᱹᱱᱩᱜ ᱟᱠᱟᱫᱟ᱾ ᱡᱮ ᱪᱟᱹᱠᱨᱤ ᱠᱟᱛᱮᱜ ᱛᱚ ᱢᱤᱫᱴᱟᱝ ᱜᱮᱭᱟᱱᱮᱢ ᱟᱨᱡᱟᱣᱮᱫᱼᱟ ᱠᱤᱝᱵᱟ ᱦᱳᱭᱳᱜ ᱠᱟᱱᱟ᱾ ᱟᱨ ᱢᱤᱫᱴᱟᱝ ᱟᱹᱠᱤᱞ ᱰᱟᱦᱟᱨ ᱛᱮᱢ ᱪᱟᱞᱟᱜ ᱠᱟᱱᱟ ᱰᱟᱦᱟᱨᱟᱜ ᱠᱟᱱᱟᱢ ᱡᱮᱢᱚᱱ ᱠᱟᱬᱟ ᱦᱚᱲ ᱫᱚ ᱡᱮ ᱟᱨ ᱵᱟᱝ ᱠᱷᱟᱱ ᱡᱟᱦᱟᱸᱭᱟᱜ ᱫᱚ ᱟᱹᱠᱤᱞ ᱜᱮᱭᱟᱱ ᱥᱮ ᱵᱩᱫᱽᱫᱷᱤ ᱫᱤᱥᱟᱹ ᱵᱟᱹᱪᱩᱜ ᱟᱠᱟᱫ ᱛᱟᱭᱟ᱾ ᱛᱟᱦᱚᱞᱮ ᱩᱱᱤ ᱛᱚ ᱟᱨ ᱥᱚᱴᱷᱤᱠ ᱡᱟᱭᱜᱟ ᱨᱮ ᱦᱩᱭᱩᱜ ᱠᱟᱱᱟ᱾ ᱥᱚᱴᱷᱤᱠ ᱢᱟᱱᱮ ᱠᱟᱹᱢᱤ ᱫᱚ ᱵᱟᱭ ᱠᱚᱨᱟᱣ ᱫᱟᱲᱮᱭᱟᱜᱼᱟ ᱥᱮ ᱚᱱᱟ ᱞᱟᱹᱜᱤᱫ ᱛᱮ ᱦᱳᱭᱳᱜ ᱡᱟᱦᱟᱱᱟᱜ ᱡᱟᱦᱟᱱᱟᱜ ᱠᱟᱹᱢᱤ ᱞᱟᱹᱜᱤᱫ ᱛᱮ ᱨᱮᱦᱚᱸ ᱟᱵᱚ ᱢᱤᱫᱴᱟᱝ ᱥᱮᱪᱮᱫ ᱫᱚᱨᱠᱟᱨ ᱥᱮ ᱡᱟᱦᱟᱸ ᱛᱤᱱᱟᱹᱜ ᱟᱢ ᱧᱮᱞ ᱢᱮ ᱢᱚᱬᱮ ᱴᱟᱠᱟ ᱨᱮᱱᱟᱜ ᱢᱟᱹᱨᱤᱪᱮᱢ ᱟᱠᱷᱨᱤᱧ ᱨᱮᱦᱚᱸ ᱚᱸᱰᱮ ᱫᱚ ᱟᱢ ᱦᱤᱥᱟᱹᱵ ᱵᱟᱢ ᱵᱟᱲᱟᱭ ᱠᱷᱟᱱ ᱪᱤᱠᱟᱹᱛᱮᱢ ᱟᱠᱷᱨᱤᱧ ᱟᱭᱟ ᱦᱚᱲ ᱚᱱᱟ ᱞᱟᱹᱜᱤᱫ ᱛᱮ ᱥᱮᱪᱮᱫ ᱫᱚ ᱟᱹᱰᱤ ᱡᱳᱨ ᱜᱮ ᱫᱚᱨᱠᱟᱨ ᱥᱮᱪᱮᱫ ᱵᱟᱝ ᱠᱷᱟᱱ ᱫᱚ ᱦᱩᱭᱩᱜ ᱠᱟᱱᱟ᱾
ᱚ ᱦᱮᱸ
ᱡᱮᱢᱚᱱ ᱡᱮᱢᱚᱱ ᱠᱟᱬᱟ ᱦᱚᱲ
ᱦᱳᱭ ᱮᱠᱫᱚᱢ ᱴᱷᱤᱠ
ᱚᱱᱠᱟᱜᱮ
ᱦᱳᱭ
ᱟᱨ ᱟᱢᱟᱜ ᱢᱚᱱᱮᱛᱮ ᱟᱢ ᱟᱢ ᱪᱮᱫ ᱮᱢ ᱞᱟᱹᱭ ᱦᱚᱪᱚᱭᱟ ᱡᱮ ᱥᱮᱪᱮᱫ ᱠᱟᱛᱮᱜ ᱜᱮ ᱪᱟᱹᱠᱨᱤ ᱫᱚᱨᱠᱟᱨ ᱥᱮ ᱟᱨ ᱪᱮᱫ ᱠᱚ ᱢᱚᱱᱮ ᱜᱮᱭᱟ?
ᱢᱚᱱᱮ ᱫᱚ ᱦᱩᱭᱩᱜ ᱠᱟᱱᱟ ᱱᱤᱛᱚᱜ ᱫᱚ ᱪᱟᱹᱠᱨᱤ ᱦᱚᱸ ᱧᱟᱢ ᱞᱟᱹᱠᱛᱤ ᱠᱟᱱᱟ ᱟᱫᱚ ᱚᱱᱟ ᱯᱟᱥᱟᱯᱟᱥᱤ ᱥᱮ ᱟᱢ ᱡᱩᱫᱤᱢ ᱯᱟᱲᱦᱟᱣᱮᱫᱼᱟ ᱵᱷᱟᱹᱜᱤᱢ ᱯᱟᱲᱦᱟᱣᱮᱫᱼᱟ ᱛᱟᱦᱚᱞᱮᱢ ᱧᱟᱢᱟ ᱚᱱᱟ ᱦᱚᱸ ᱱᱟᱯᱟᱭ ᱠᱟᱛᱷᱟ ᱡᱩᱫᱤ ᱟᱢ ᱡᱩᱫᱤ ᱯᱟᱲᱦᱟᱣ ᱠᱮᱫᱟᱢ ᱥᱮᱬᱟ ᱠᱮᱫᱟᱢ ᱥᱩᱫᱩ ᱯᱟᱲᱦᱟᱣ ᱞᱮᱠᱷᱟᱱᱡ ᱫᱚ ᱪᱟᱹᱠᱨᱤ ᱧᱟᱢ ᱫᱚ ᱵᱟᱝ ᱢᱟᱱᱮ ᱟᱢᱟᱜ ᱵᱩᱫᱽᱫᱷᱤ ᱵᱮᱥᱤᱜᱼᱟ ᱜᱮᱭᱟᱱ ᱵᱮᱥᱤᱜᱼᱟᱢ ᱟᱢᱟᱜ ᱩᱭᱦᱟᱹᱨ ᱵᱷᱟᱵᱱᱟ ᱠᱚ ᱵᱮᱥᱤᱜᱼᱟ᱾
ᱦᱳᱭ
ᱜᱮ ᱢᱟᱱᱮ ᱥᱟᱱᱟᱢᱟᱜ ᱢᱟᱱᱮ ᱢᱟᱨᱥᱟᱞ ᱜᱮᱢ ᱧᱮᱞᱟ ᱚᱞᱚᱜ ᱯᱟᱲᱦᱟᱜ ᱞᱮᱠᱷᱟᱡ
ᱦᱮᱸ
ᱡᱟᱦᱟᱱᱟᱜ ᱡᱟᱦᱟᱱᱟᱜ ᱚᱥᱩᱵᱤᱫᱷᱟ ᱠᱚᱨᱮ ᱟᱢᱛᱮᱢ ᱵᱤᱪᱟᱹᱨ ᱫᱟᱲᱮᱭᱟᱜᱼᱟ ᱵᱩᱡᱽ
ᱵᱩᱜᱤ ᱵᱟᱹᱲᱤᱡ
ᱦᱳᱭ ᱦᱮᱸ
ᱵᱩᱜᱤ ᱵᱟᱹᱲᱤᱡ ᱡᱷᱚᱛᱚ ᱞᱮᱠᱟᱱᱟᱜ ᱢᱟᱱᱮ ᱱᱤᱡᱮᱛᱮ ᱵᱩᱡᱷᱟᱹᱣ ᱛᱮᱢ ᱥᱮᱬᱟᱭᱟᱢ ᱟᱨ ᱡᱟᱦᱟᱸᱭᱟᱜ ᱡᱩᱫᱤ ᱟᱹᱠᱤᱞ ᱵᱟᱝ ᱛᱟᱦᱮᱱ ᱛᱟᱭᱟ ᱛᱟᱦᱚᱞᱮ ᱩᱱᱤ ᱫᱚ ᱚᱰᱩᱢ ᱚᱰᱚᱠᱮ ᱛᱟᱦᱮᱸ ᱠᱚᱜᱼᱟᱭ ᱠᱟᱨᱚᱱ ᱩᱱᱤ ᱫᱚ ᱚᱱᱟ ᱱᱤᱭᱮ ᱫᱚ ᱵᱟᱭ ᱵᱟᱲᱟᱭᱟ ᱟᱨ ᱚᱱᱟ ᱱᱤᱭᱮ ᱫᱚ ᱵᱷᱟᱹᱜᱤ ᱫᱚ ᱵᱟᱭ ᱩᱭᱦᱟᱹᱨ ᱵᱟᱭ ᱩᱭᱦᱟᱹᱨ ᱫᱟᱲᱮᱭᱟᱜᱼᱟ ᱩᱱᱟᱹᱜ ᱞᱟᱯᱷᱟᱝ ᱩᱭᱦᱟᱹᱨ ᱫᱚ ᱵᱟᱝ ᱵᱟᱝ ᱥᱮᱴᱮᱨᱚᱜ ᱛᱟᱭᱟ ᱞᱮᱭᱟᱭ ᱡᱮ ᱡᱟᱦᱟᱸᱭ ᱵᱟᱠᱚ ᱚᱞᱚᱜ ᱯᱟᱲᱦᱟᱣ ᱠᱟᱱᱟ᱾ ᱦᱮᱸ ᱵᱩᱫᱽᱫᱷᱤ ᱜᱮᱭᱟᱱ ᱢᱮᱱᱟᱜ ᱛᱟᱠᱚᱣᱟ ᱠᱤᱱᱛᱩ ᱡᱮ ᱩᱱᱠᱩ ᱮᱴᱟᱜ ᱨᱚᱠ ᱩᱱᱠᱩ ᱮᱴᱟᱜ ᱨᱚᱠᱚᱢ ᱠᱚ ᱩᱭᱦᱟᱹᱨ ᱵᱷᱟᱵᱱᱟᱭᱟ ᱟᱨ ᱡᱟᱦᱟᱸᱭ ᱦᱩᱭᱩᱜ ᱚᱞᱚᱜ ᱯᱟᱲᱦᱟᱜ ᱛᱮᱠᱚ ᱥᱮ ᱪᱮᱫ ᱠᱟᱱ ᱥᱤᱠᱷᱱᱟᱹᱛ ᱠᱟᱱᱟ ᱩᱱᱠᱩ ᱮᱴᱟᱜ ᱨᱚᱠᱚᱢ ᱠᱚ ᱢᱟᱱᱮ ᱩᱱᱠᱩ ᱦᱚᱸᱠᱚ ᱩᱭᱦᱟᱹᱨ ᱵᱷᱟᱵᱱᱟᱭᱟ ᱩᱱᱠᱩ ᱦᱚᱸ ᱵᱷᱟᱜᱤ ᱩᱭᱦᱟᱹᱨ ᱵᱟᱱᱟᱭᱮᱢ ᱟᱫᱚ ᱚᱱᱮ ᱡᱟᱦᱟᱸᱭ ᱠᱚ ᱵᱟᱠᱚ ᱚᱞᱚᱜ ᱯᱟᱲᱦᱟᱣ ᱠᱟᱱᱟ ᱩᱱᱠᱩ ᱫᱚ ᱱᱚᱝᱠᱟ ᱠᱚ ᱢᱚᱱᱮᱭᱟ ᱡᱮ ᱪᱮᱫ ᱪᱚᱝ ᱟᱵᱚ ᱠᱟᱹᱢᱤᱭᱟ ᱵᱚᱱ ᱡᱚᱢᱟ ᱵᱚᱱ ᱟᱵᱚ ᱫᱚ ᱨᱮᱸᱜᱮᱡ ᱦᱚᱲ ᱟᱵᱚ ᱫᱚ ᱱᱤᱭᱟᱹ ᱜᱮᱵᱚᱱ ᱫᱟᱲᱮᱭᱟᱜᱼᱟ᱾ ᱢᱟᱱᱮ ᱟᱠᱚ ᱟᱠᱚᱛᱮ ᱢᱚᱱᱮ ᱠᱚ ᱠᱷᱟᱴᱚᱭᱟ ᱠᱤᱱᱛᱩ ᱡᱚᱠᱷᱚᱱ ᱚᱞᱚᱜ ᱯᱟᱲᱦᱟᱣ ᱠᱚᱜ ᱟᱢ ᱥᱮ ᱢᱚᱱᱮᱨᱮ ᱢᱤᱫᱴᱟᱝ ᱡᱮ ᱛᱟᱦᱮᱱᱟ ᱦᱚᱲ ᱦᱚᱢ ᱧᱮᱞ ᱠᱚᱣᱟ ᱡᱮ ᱵᱟᱝ ᱡᱚᱢ ᱧᱩ ᱥᱮ ᱦᱤᱭᱳᱜ ᱠᱟᱱᱟ ᱡᱚᱢ ᱧᱩ ᱞᱟᱹᱜᱤᱫ ᱥᱩᱫᱩ ᱠᱟᱹᱢᱤ ᱦᱳᱭᱳᱜᱼᱟ ᱚᱱᱟ ᱫᱚ ᱵᱟᱝ ᱡᱮ ᱟᱵᱚ ᱛᱟᱭᱱᱚᱢ ᱵᱤᱫᱟᱹᱞ ᱨᱮᱦᱚᱸ ᱵᱷᱟᱹᱜᱤ ᱠᱤᱪᱷᱩ ᱵᱚᱱ ᱠᱚᱨᱟᱣ ᱫᱟᱲᱮᱭᱟᱜ ᱟᱹᱧ ᱦᱮᱸ ᱤᱧ ᱚᱞᱚᱜ ᱯᱟᱲᱦᱟᱜ ᱠᱟᱹᱱᱟᱹᱧ
ᱦᱳᱭ
ᱤᱧ ᱦᱚᱸ ᱮ ᱤᱧ ᱤᱧ ᱡᱮᱢᱚᱱ ᱟᱹᱰᱤ ᱠᱚᱥᱴᱚ ᱛᱤᱧ ᱦᱟᱨᱟ ᱟᱠᱟᱱᱟ ᱥᱮ ᱚᱞᱚᱜ ᱯᱟᱲᱦᱟᱜ ᱠᱟᱹᱱᱟᱹᱧ
ᱦᱳᱭ
ᱟᱨ ᱛᱟᱨᱯᱚᱨᱮ ᱤᱧ ᱟᱸ ᱡᱩᱫᱤ ᱡᱟᱦᱟᱸ ᱛᱤᱥᱚᱜ ᱤᱧ ᱪᱟᱹᱠᱨᱤᱭᱮᱱᱟ ᱠᱤᱢᱵᱟ ᱡᱟᱦᱟᱱᱟᱜ ᱜᱮ ᱢᱟᱱᱮ ᱚᱞᱚᱜ ᱯᱟᱲᱦᱟᱣ ᱞᱮᱱᱠᱷᱟᱱ ᱛᱚ ᱥᱮᱪᱮᱫ ᱞᱮᱱᱠᱷᱟᱱ ᱮᱢ ᱡᱟᱦᱟᱱᱟᱜ ᱫᱚ ᱵᱮᱠᱟᱨ ᱫᱚ ᱵᱟᱢ ᱛᱟᱦᱮᱱᱟ ᱱᱤᱥᱪᱳᱭ ᱡᱟᱦᱟᱱᱟᱜ ᱜᱮ ᱟᱢ ᱠᱟᱹᱢᱤ ᱜᱮᱭᱟᱢ ᱛᱟᱭᱱᱚᱢ ᱵᱤᱫᱟᱹᱞ ᱟᱢᱦᱚ ᱤᱱᱟ ᱠᱷᱟᱱ ᱦᱚᱲ ᱠᱚ ᱢᱟᱱᱮᱢ ᱥᱟᱦᱟᱡᱽᱡᱚ ᱫᱟᱲᱮ ᱭᱟᱠᱚᱣᱟ ᱥᱮ ᱦᱤᱭᱳᱜ ᱠᱟᱱᱟ ᱵᱷᱟᱜᱤ ᱵᱩᱫᱽᱫᱷᱤ ᱫᱤᱥᱟᱹᱢ ᱮᱢ ᱫᱟᱲᱮᱭᱟᱠᱚᱣᱟ ᱡᱮ ᱱᱚᱶᱟ ᱠᱟᱹᱢᱤ ᱞᱮᱠ ᱠᱷᱟᱱ ᱵᱷᱟᱜᱤ ᱦᱩᱭᱩᱜᱼᱟ ᱟᱨ ᱧᱮᱞ ᱢᱮ ᱡᱟᱦᱟᱸᱭ ᱚᱞᱚᱜ ᱯᱟᱲᱦᱟᱣ ᱠᱚᱣᱟᱜ ᱩᱱᱤ ᱫᱚ ᱠᱟᱹᱴᱤᱡ ᱮᱸᱻ ᱢᱟᱹᱱ ᱫᱚ ᱰᱷᱮᱨ ᱜᱮ ᱛᱟᱦᱮᱱ ᱛᱟᱭᱟ ᱦᱮᱸ ᱱᱩᱭ ᱫᱚ ᱠᱟᱹᱴᱤᱡ ᱮ ᱵᱟᱲᱟᱭ ᱜᱮᱭᱟ ᱱᱩᱭ ᱫᱚ ᱠᱩᱞᱤᱭᱮ ᱦᱩᱭᱩᱜᱼᱟ
ᱦᱳᱭ
ᱵᱩᱫᱷᱤ ᱫᱤᱥᱟᱹ ᱠᱚ ᱠᱚᱠᱚᱭᱟ
ᱦᱳᱭ
ᱚᱱᱟ ᱥᱮᱫ ᱛᱮᱦᱚᱸ ᱵᱷᱟᱹᱜᱤᱜᱼᱟ ᱟᱨ ᱥᱤᱠᱷᱱᱟᱹᱛ ᱟᱱ ᱦᱚᱲ ᱠᱚ ᱛᱟᱦᱮᱸ ᱞᱮᱱᱠᱷᱟᱱ ᱛᱚᱵᱮ ᱟᱱᱟᱜ ᱜᱮ ᱟᱵᱚᱣᱟᱜ ᱥᱟᱶᱛᱟ ᱞᱟᱦᱟᱜᱼᱟ
ᱦᱳᱭ
ᱡᱚᱛᱚ ᱠᱤᱪᱷᱩ ᱡᱚᱛᱚ ᱠᱤᱪᱷᱩ ᱵᱷᱟᱹᱜᱮ ᱦᱩᱭᱩᱜ ᱛᱟᱵᱳᱱᱟ᱾
ᱦᱳᱭ ᱟᱨ ᱦᱳᱭ ᱮᱢᱱᱤ ᱟᱨ ᱟᱯᱮ ᱢᱟᱱᱮ ᱟᱹᱛᱳ ᱟᱹᱛᱳ ᱠᱚᱨᱮᱱ ᱢᱟᱱᱮ ᱛᱤᱱᱟᱹᱜ ᱜᱟᱱ ᱚᱞᱚᱜ ᱯᱟᱲᱦᱟᱣ ᱜᱤᱫᱽᱨᱟᱹ ᱢᱮᱱᱟᱜ ᱣᱟ ᱥᱮ ᱪᱮᱫ ᱞᱮᱠᱟ
ᱦᱮᱸ ᱚᱞᱚᱜ ᱯᱟᱲᱦᱟᱣ ᱜᱤᱫᱽᱨᱟᱹ ᱵᱚᱞᱛᱮ ᱰᱷᱮᱨ ᱜᱮ ᱢᱮᱱᱟᱜ ᱟᱠᱟᱫ ᱠᱚᱣᱟ
ᱦᱳᱭ
ᱛᱮ ᱠᱚ ᱚᱞᱚᱜ ᱯᱟᱲᱦᱟᱜ ᱜᱮᱭᱟ
ᱦᱳᱭ ᱟᱞᱮ ᱥᱮᱫ ᱫᱚ ᱟᱞᱮ ᱥᱮᱫ ᱫᱚ ᱢᱮᱱᱟᱜ ᱠᱚᱣᱟ ᱢᱮᱱᱠᱷᱟᱱ ᱱᱟᱥᱮᱱᱟᱜ ᱚᱞᱚᱜ ᱯᱟᱲᱦᱟᱣ ᱠᱟᱛᱮᱜ ᱜᱮ ᱦᱩᱭᱱᱟ ᱠᱤᱪᱷᱩ ᱫᱤᱱ ᱚᱞᱚᱜ ᱯᱟᱲᱦᱟᱣ ᱠᱮᱫᱟ ᱠᱚ ᱫᱤᱭᱮ ᱯᱚᱨ ᱟᱫᱚ ᱡᱟᱦᱟᱱᱟᱜ ᱚᱥᱩᱵᱤᱫᱷᱟ ᱠᱷᱟᱹᱛᱤᱨ ᱥᱮ ᱡᱟᱦᱟ ᱞᱮᱠᱟ ᱛᱮᱜᱮ ᱟᱫᱚ ᱦᱟᱱᱛᱮ ᱴᱟᱠᱟ ᱯᱩᱭᱥᱟ ᱟᱱᱟᱴ ᱠᱷᱟᱹᱛᱤᱨ ᱟᱫᱚ ᱵᱤᱫᱮᱥ ᱠᱟᱹᱢᱤ ᱠᱚ ᱥᱮᱱᱚᱜ ᱠᱟᱱᱟ ᱥᱮ ᱵᱟᱹᱜᱤᱭᱟᱜ ᱠᱟᱱᱟ ᱠᱚ
ᱛᱚ ᱦᱮᱸᱻᱦᱮᱸᱻ ᱦᱮᱸᱻ
ᱦᱮᱸ
ᱟᱫᱚ ᱤᱧ ᱫᱚ ᱱᱚᱝᱠᱟᱹᱧ ᱢᱚᱱᱮᱭᱟ ᱡᱮ ᱢᱚᱱᱮ ᱨᱮᱱᱟᱜ ᱡᱳᱨ ᱛᱟᱦᱮᱱ ᱠᱷᱟᱱ ᱥᱮ ᱡᱷᱚᱛᱚ ᱜᱮ ᱠᱤᱪᱷᱩ ᱜᱮ ᱦᱩᱭᱩᱜᱼᱟ ᱡᱮ ᱱᱚᱜᱼᱚᱭ ᱚᱱᱟ ᱫᱚ ᱤᱧᱤᱧ ᱢᱚᱱᱮᱭᱟ ᱡᱮ ᱢᱤᱫᱴᱟᱝ ᱩᱡᱩ ᱦᱟᱛ ᱠᱟᱱᱟ ᱡᱮᱢᱚᱱ ᱱᱚᱝᱠᱟᱭ ᱞᱟᱹᱭᱼᱟ ᱡᱮ ᱦᱮᱸ ᱚᱲᱟᱜ ᱨᱮ ᱴᱟᱠᱟ ᱯᱚᱭᱥᱟ ᱵᱟᱝᱠᱚ ᱮᱢ ᱫᱟᱲᱮᱭᱟᱹᱧ ᱠᱟᱱᱟ ᱤᱧ ᱫᱚ ᱟᱫᱚ ᱵᱟᱹᱧ ᱯᱟᱲᱦᱟᱜᱼᱟ ᱩᱱᱟᱹᱜ ᱢᱚᱱᱮ ᱞᱤᱪᱟᱹᱲ ᱞᱮᱠᱷᱟᱱ ᱢᱟᱛᱚ ᱵᱟᱝ ᱜᱟᱱᱚᱜᱼᱟ ᱟᱢ ᱪᱮᱥᱴᱟᱭ ᱢᱮ ᱡᱮ ᱡᱟᱦᱟᱸ ᱞᱮᱠᱟᱨᱮ ᱤᱧ ᱛᱚ ᱟᱢ ᱡᱩᱫᱤ ᱧᱮᱞ ᱢᱮᱭᱟ ᱚᱲᱟᱜ ᱦᱚᱲ ᱡᱮ ᱱᱩᱭ ᱜᱤᱫᱽᱨᱟᱹ ᱵᱷᱟᱜᱤ ᱯᱟᱲᱦᱟᱜ ᱠᱟᱱᱟᱭ ᱥᱮ ᱠᱷᱩᱵ ᱡᱳᱨ ᱤᱪᱪᱷᱟᱹ ᱢᱮᱱᱟᱜ ᱛᱟᱭᱟ ᱡᱮ ᱯᱟᱲᱦᱟᱣ ᱯᱩᱨᱟᱹᱜ ᱜᱮᱭᱟᱭ ᱩᱱᱤ ᱟᱭᱳ ᱵᱟᱵᱟ ᱫᱚ ᱛᱤᱥ ᱦᱚᱸ ᱵᱟᱹᱠᱤᱱ ᱞᱟᱹᱭᱟ ᱡᱮ ᱟᱞᱚᱢ ᱯᱟᱲᱦᱟᱜᱼᱟ ᱢᱮᱱᱛᱮ ᱩᱱᱠᱤᱱ ᱫᱚ ᱥᱚᱵ ᱥᱚᱢᱚᱭ ᱠᱤᱱ ᱪᱮᱥᱴᱟᱭᱟ ᱡᱮ ᱤᱧ ᱨᱮᱱ ᱜᱤᱫᱽᱨᱟᱹ ᱠᱷᱩᱵ ᱵᱷᱟᱜᱤ ᱯᱟᱲᱦᱟᱜ ᱢᱟᱭ ᱟᱨ ᱪᱮᱫ ᱛᱮᱦᱚᱸ ᱤᱧ ᱟᱞᱚᱧ ᱠᱷᱟᱴᱚᱭ ᱮ ᱢᱟ ᱦᱩᱭᱩᱜᱼᱟ ᱵᱟᱹᱱᱩᱜ ᱛᱟᱹᱠᱤᱱᱟ ᱠᱤᱱᱛᱩ ᱚᱱᱟ ᱫᱚ ᱵᱟᱹᱠᱤᱱ ᱞᱟᱹᱭ ᱫᱟᱲᱮᱭᱟᱜ-ᱟ ᱡᱮ ᱟᱞᱤᱧ ᱫᱚ ᱵᱟᱹᱞᱤᱧ ᱮᱢ ᱫᱟᱲᱮᱭᱟᱢᱟ
ᱦᱮᱸ
ᱟᱫᱚ ᱚᱱᱮ ᱢᱤᱢᱤᱫᱴᱟᱝ ᱜᱤᱫᱽᱨᱟᱹ ᱫᱚ ᱱᱤᱡᱮ ᱛᱮᱜᱮ ᱢᱚᱱᱮ ᱵᱚᱱ ᱠᱷᱟᱴᱚᱭᱮᱫ ᱛᱟᱵᱚᱱᱟ ᱵᱟᱝ ᱤᱧ ᱫᱚ ᱵᱟᱹᱧ ᱫᱟᱲᱮᱭᱟᱜᱼᱟ ᱫᱟᱲᱮᱭᱟᱜᱼᱟ ᱱᱚᱶᱟ ᱠᱚᱫᱚ ᱤᱧ ᱟᱞᱮ ᱚᱲᱟᱜ ᱦᱚᱲ ᱵᱟᱠᱚ ᱮᱢ ᱫᱟᱲᱮ ᱤᱧᱟ
ᱦᱳᱭ
ᱩᱱᱠᱤᱱ ᱫᱚᱠᱤᱱ ᱮᱢ ᱫᱟᱲᱮᱭᱟᱢ ᱜᱮᱭᱟ ᱟᱢ ᱫᱚ ᱟᱢ ᱛᱮᱜᱮ ᱟᱢᱟᱜ ᱢᱚᱱᱮᱢ ᱠᱷᱟᱴᱚᱭᱮᱫᱼᱟ ᱴᱟᱭᱮᱜ-ᱟ ᱟᱣᱨᱤ ᱨᱮᱜᱮ ᱢᱚᱱᱮᱢ ᱞᱤᱪᱟᱹᱲ ᱠᱮᱫ ᱛᱟᱢᱟ ᱵᱟᱝ ᱤᱧᱫᱚ ᱟᱫᱚ
ᱦᱳᱭ
ᱤᱧ ᱮᱴᱟᱜ ᱠᱟᱹᱢᱤᱧ ᱧᱮᱞᱟ ᱤᱧ ᱤᱧ ᱛᱤᱧ ᱨᱚᱡᱽᱜᱟᱨᱟ ᱠᱤᱱᱛᱩ ᱱᱚᱣᱟ ᱫᱚ ᱢᱤᱫᱴᱟᱝ ᱵᱷᱩᱞ ᱠᱟᱱᱟ ᱥᱮ ᱱᱤᱡᱮᱨ ᱫᱚ ᱟᱢᱫᱚᱢ ᱨᱳᱡᱽᱜᱟᱨ ᱫᱟᱲᱮᱭᱟᱜ ᱜᱮᱭᱟ ᱯᱚᱨᱮᱛᱮ ᱛᱮ ᱦᱚᱸ ᱟᱢ ᱠᱟᱹᱴᱤᱡ ᱟᱭᱳ ᱵᱟᱵᱟ ᱛᱤᱱᱟᱹᱜ ᱫᱤᱱᱮ ᱮᱢ ᱫᱟᱲᱮᱭᱟᱢ ᱠᱟᱱᱟ ᱩᱱᱟᱹᱜ ᱫᱤᱱ ᱟᱢ ᱪᱮᱥᱴᱟᱭ ᱢᱮᱥᱮ ᱟᱢᱯᱟᱞᱮ ᱵᱷᱟᱜᱤ ᱠᱤᱪᱷᱩ ᱩᱱᱠᱤᱱ ᱫᱟᱨᱟᱭ ᱛᱮ ᱟᱢ ᱡᱩᱫᱤ ᱵᱷᱟᱜᱤ ᱠᱤᱪᱷᱩᱢ ᱠᱚᱨᱟᱣ ᱫᱟᱲᱮᱭᱟᱜᱼᱟ ᱩᱱ ᱫᱚ ᱛᱚ ᱟᱢ ᱟᱭᱳ ᱵᱟᱵᱟᱢ ᱧᱮᱞ ᱠᱤᱱᱟ ᱥᱮ ᱟᱢ ᱛᱚ ᱟᱨ ᱫᱤᱱ ᱫᱚ ᱠᱷᱟᱴᱟᱣ ᱠᱟᱛᱮᱜ ᱫᱚ ᱵᱟᱢ ᱡᱚᱢ ᱫᱟᱲᱮᱭᱟᱜ-ᱟ᱾
ᱦᱳᱭ ᱮᱠᱫᱚᱢ ᱴᱷᱤᱠ ᱠᱟᱛᱷᱟ
ᱦᱮᱸ ᱦᱮᱸ
ᱱᱤᱡᱮᱨᱟᱜ ᱢᱚᱱᱮᱨᱮ ᱢᱟᱱᱮ ᱡᱳᱨ ᱛᱟᱦᱮᱸᱞᱮᱱ ᱠᱷᱟᱡ ᱡᱟᱦᱟᱸ ᱡᱩᱫᱤᱢ ᱤᱪᱪᱷᱟᱹ ᱞᱮᱠᱷᱟᱡ ᱯᱩᱨᱟᱹ ᱢᱚᱱᱮ ᱠᱟᱛᱮ ᱚᱱᱟ ᱟᱢ ᱡᱩᱫᱤᱢ ᱢᱮᱱᱠᱷᱟᱡ ᱟᱢ ᱫᱚᱢ ᱠᱚᱨᱟᱣ ᱫᱟᱲᱮᱜ-ᱟ ᱟᱨ ᱟ ᱟ ᱟᱢᱜᱮ ᱡᱩᱫᱤᱢ ᱵᱟᱝᱟ ᱛᱟᱦᱚᱞᱮ ᱚᱱᱟ ᱫᱚ ᱠᱚᱨᱟᱣ ᱫᱚ ᱵᱟᱝ ᱜᱟᱱᱚᱜᱼᱟ ᱦᱳᱭ
ᱠᱤᱱᱛᱩ ᱟᱫᱚ ᱚᱱᱟ ᱫᱚ ᱧᱮᱞᱮᱫ ᱟᱹᱧ ᱡᱮ ᱟᱵᱚ ᱦᱚᱲ ᱠᱚᱜᱮ ᱚᱱᱟ ᱫᱚ, ᱟᱹᱰᱤ ᱞᱚᱜᱚᱱ ᱦᱟᱞ ᱵᱚᱱ ᱟᱲᱟᱜ ᱜᱤᱰᱤᱠᱟᱜ ᱠᱟᱱᱟ ᱱᱚᱝᱠᱟ ᱵᱚ ᱞᱟᱹᱭᱮᱫᱟ ᱵᱟᱝ ᱟᱞᱮ ᱫᱚ ᱫᱚᱢᱮ ᱜᱮᱞᱮ ᱨᱮᱸᱜᱮᱡᱼᱟ ᱵᱟᱝ ᱦᱩᱭᱩᱜ ᱠᱟᱱ ᱛᱟᱞᱮᱭᱟ ᱟᱫᱚ ᱪᱮᱫ ᱠᱷᱟᱹᱛᱤᱨ ᱠᱚ ᱨᱮᱸᱜᱮᱡ ᱟᱠᱟᱱᱟ ᱚᱱᱟ ᱫᱚ ᱵᱟᱭ ᱩᱭᱦᱟᱹᱨ ᱞᱮᱫ ᱟ ᱢᱤᱫ ᱫᱷᱟᱣ ᱡᱮ ᱟᱵᱚ ᱫᱚ ᱞᱟᱦᱟ ᱛᱮᱦᱚᱸ ᱟᱵᱚᱨᱮᱱ ᱟᱭᱩ ᱵᱟᱵᱟ ᱫᱚ ᱱᱚᱝᱠᱟ ᱜᱮ ᱵᱟᱠᱚ ᱚᱞᱚᱜ ᱯᱟᱲᱦᱟᱣ ᱚᱪᱚᱣᱟᱠᱟᱫ ᱠᱚᱣᱟ ᱚᱱᱟ ᱠᱷᱟᱹᱛᱤᱨ ᱜᱮ ᱛᱟᱭᱱᱚᱢ ᱟᱠᱟᱱᱟ ᱚᱱᱟ ᱠᱷᱟᱹᱛᱤᱨ ᱜᱮ ᱦᱩᱭᱩᱜ ᱠᱟᱱᱟ ᱟᱸ ᱢᱟᱲᱟᱝ ᱥᱮ ᱞᱟᱦᱟᱜ ᱨᱮᱱᱟᱜ ᱫᱚ ᱵᱟᱠᱚ ᱩᱭᱦᱟᱹᱨ ᱫᱟᱲᱮ ᱠᱟᱜ-ᱟ ᱱᱤᱝᱠᱟᱹ ᱜᱮᱠᱚ ᱩᱭᱦᱟᱹᱨ ᱠᱟᱜ-ᱟ ᱠᱟᱨᱚᱱ ᱩᱱᱠᱩ ᱫᱚ ᱥᱤᱠᱷᱱᱟᱹᱛ ᱫᱚ ᱵᱟᱝ ᱛᱟᱦᱮᱸ ᱠᱟᱱ ᱛᱟᱠᱚᱣᱟ
ᱦᱳᱭ
ᱧᱩᱛ ᱨᱮᱜᱮ ᱠᱚ ᱛᱟᱦᱮᱸᱭᱮᱱᱟ ᱡᱮ ᱟᱫᱚ ᱫᱤᱥ ᱫᱤᱥᱚᱢ ᱫᱟᱬᱟᱱ ᱫᱚ ᱵᱟᱠᱚ ᱥᱮᱬᱟ ᱞᱮᱫ-ᱟ ᱥᱮ ᱫᱤᱥᱚᱢ ᱧᱮᱞ ᱫᱚ ᱵᱟᱠᱚ ᱥᱮᱬᱟ ᱞᱮᱫ-ᱟ ᱡᱮ ᱫᱤᱥᱚᱢ ᱨᱮᱱ ᱦᱚᱲ ᱪᱮᱫ ᱞᱮᱠᱟ ᱢᱮᱱᱟᱜ ᱠᱚᱣᱟ ᱯᱟᱞᱮ ᱱᱚᱶᱟ ᱠᱷᱚᱱᱟᱜ ᱟᱨᱦᱚᱸ ᱵᱷᱟᱜᱤ ᱢᱮᱱᱟᱜ ᱠᱚᱣᱟ ᱥᱩᱠ ᱛᱮᱠᱚ ᱛᱟᱦᱮᱱ ᱠᱟᱱᱟ ᱩᱱᱠᱩᱣᱟᱜ ᱩᱱᱠᱩᱣᱟᱜ ᱫᱚ ᱤᱱᱟᱹ ᱫᱤᱥᱚᱢ ᱵᱟᱠᱚ ᱫᱟᱬᱟ ᱟᱠᱟᱫᱟ ᱢᱟᱱᱮ ᱵᱟᱠᱚ ᱢᱚᱱᱮᱭ ᱟᱠᱟᱜᱼᱟ ᱥᱮ ᱵᱟᱠᱚ ᱠᱚ ᱧᱮᱞ ᱠᱟᱣᱱᱟ ᱡᱮ ᱱᱩᱠᱩ ᱫᱚ ᱱᱩᱠᱩ ᱦᱚᱲ ᱦᱚᱸ ᱠᱷᱩᱵᱽ ᱨᱮᱸᱜᱮᱡ ᱜᱮᱠᱚ ᱛᱟᱦᱮᱸ ᱠᱟᱱᱟ ᱡᱮ ᱱᱚᱝᱠᱟ ᱠᱟᱛᱮᱜ ᱡᱮ ᱱᱩᱠᱩ ᱦᱚᱸ ᱠᱷᱟᱴᱟᱣ ᱠᱟᱛᱮᱜ ᱥᱮ ᱡᱚᱢ ᱤᱭᱟᱹ ᱠᱟᱛᱮ ᱜᱮ, ᱵᱮᱵᱽᱥᱟ ᱵᱟᱹᱱᱤᱡᱽ ᱠᱟᱛᱮᱜ ᱱᱩᱠᱩ ᱦᱚᱸᱠᱚ ᱦᱚᱲ ᱠᱟᱱᱟ ᱢᱮᱱᱛᱮ ᱩᱱᱠᱩ ᱫᱚᱠᱚ ᱢᱚᱱᱮᱭᱟ ᱡᱮ ᱵᱟᱝ ᱩᱱᱠᱩ ᱫᱚ ᱞᱟᱦᱟ ᱠᱷᱚᱱ ᱜᱮ ᱠᱤᱥᱟᱹᱬ ᱢᱮᱱᱟᱜ ᱠᱚᱣᱟ
ᱦᱳᱭ
ᱡᱟᱦᱟᱸᱭ ᱵᱟᱠᱚ ᱥᱤᱠᱷᱱᱟᱹᱛ ᱟᱠᱟᱱᱟ ᱚᱱᱟ ᱫᱚ ᱚᱱᱠᱟ ᱜᱮ ᱠᱚ ᱩᱭᱦᱟᱹᱨ ᱤᱫᱤᱭᱟ
ᱦᱳᱭ
ᱦᱮᱸ
ᱦᱮᱸ
ᱟᱫᱚ ᱩᱱᱠᱩ ᱠᱚ ᱞᱟᱹᱜᱤᱫ ᱟᱢ ᱪᱮᱫ ᱪᱮᱫ ᱥᱟᱸᱫᱮᱥ ᱮᱢ ᱥᱟᱱᱟ ᱢᱮᱭᱟ, ᱡᱟᱦᱟᱸᱭ ᱱᱚᱝᱠᱟ ᱠᱚ ᱩᱭᱦᱟᱹᱨ ᱵᱷᱟᱵᱽᱱᱟᱭᱮᱜ-ᱟ
ᱦᱳᱭ ᱵᱟᱝ ᱱᱤᱛᱚᱜ ᱡᱩᱫᱤ ᱟᱢ ᱚᱞᱚᱜ ᱯᱟᱲᱦᱟᱣ ᱨᱮᱱᱟᱜ ᱤᱪᱪᱷᱟᱹ ᱢᱮᱱᱟᱜ ᱛᱟᱢᱟ ᱡᱩᱫᱤᱢ ᱯᱟᱲᱦᱟᱜ-ᱟ ᱚᱱᱠᱟᱱ ᱚᱥᱩᱵᱤᱫᱷᱟ ᱫᱚ ᱵᱟᱝ ᱦᱩᱭᱩᱜ ᱛᱟᱢᱟ ᱡᱟᱦᱟᱱᱟᱜ ᱡᱩᱫᱤ ᱠᱟᱹᱣᱰᱤ ᱨᱮᱱᱟᱜ ᱟᱱᱟᱴ ᱛᱟᱦᱮᱱ ᱛᱟᱢᱟ ᱛᱟᱦᱚᱞᱮ ᱱᱤᱛᱚᱜ ᱫᱚ ᱥᱚᱨᱠᱟᱨ ᱯᱟᱦᱟᱴᱟ ᱠᱷᱚᱱᱟᱜ ᱠᱤᱪᱷᱩ ᱨᱮᱦᱚᱸ ᱜᱚᱲ ᱟᱢ ᱜᱚᱲᱚᱢ ᱜᱚᱲᱚ ᱧᱟᱢᱚᱜ ᱠᱟᱱᱟ ᱦᱮᱸ ᱮᱢᱚᱜ ᱦᱩᱸ ᱡᱩᱫᱤ ᱟᱢᱟᱜ ᱤᱪᱪᱷᱟᱹ ᱛᱟᱦᱮᱱ ᱛᱟᱢᱟ ᱛᱟᱦᱚᱞᱮ ᱚᱱᱟ ᱫᱚ ᱯᱩᱨᱚᱱᱚᱜ ᱛᱟᱢ ᱜᱮᱭᱟ
ᱦᱮᱸ
ᱦᱳᱭ
ᱡᱩᱫᱤ ᱞᱟᱯᱷᱟᱝ ᱥᱮᱪᱮᱫ ᱨᱮᱱᱟᱜ ᱠᱩᱠᱢᱩ ᱟᱵᱚ ᱵᱟᱝᱵᱚᱱ ᱧᱮᱞᱟ ᱛᱟᱦᱚᱞᱮ ᱚᱱᱟ ᱫᱚ ᱛᱤᱥ ᱦᱚᱸ ᱟᱵᱚ ᱫᱚ ᱵᱟᱵᱚᱱ ᱞᱟᱦᱟ ᱫᱟᱲᱮᱭᱟᱜᱼᱟ᱾
ᱦᱳᱭ ᱮᱠᱫᱚᱢ ᱴᱷᱤᱠ
ᱠᱟᱨᱚᱱ ᱚᱱᱟ ᱞᱟᱯᱷᱟᱝ ᱥᱮᱪᱮᱫ ᱞᱟᱹᱜᱤᱫ ᱛᱮᱛᱚ ᱦᱩᱭᱩᱜ ᱠᱟᱱᱟ ᱱᱚᱜ-ᱚᱭ ᱡᱟᱦᱟᱸᱢ ᱞᱟᱹᱭ ᱠᱮᱭᱟ ᱦᱟᱸᱜ ᱟᱹᱰᱤ ᱜᱟᱱᱜᱮ ᱜᱚᱲᱚ ᱠᱚ ᱮᱢᱚᱜ ᱠᱟᱱᱟ ᱥᱚᱨᱠᱟᱨ ᱠᱷᱚᱱᱟᱜ
ᱦᱳᱭ
ᱟᱫᱚ ᱚᱱᱟ ᱜᱚᱲᱚ ᱞᱟᱹᱜᱤᱫ ᱛᱮᱦᱚᱸ ᱦᱩᱭᱩᱜ ᱠᱟᱱᱟ ᱡᱮᱢᱚᱱ ᱯᱚᱨᱤᱠᱷᱟ ᱨᱮ ᱵᱷᱟᱹᱜᱤ ᱱᱟᱢᱵᱟᱨ ᱧᱟᱢ ᱫᱚᱨᱠᱟᱨ
ᱦᱳᱭ
ᱟᱵᱚ ᱫᱚ ᱚᱱᱟ ᱞᱟᱹᱜᱤᱫ ᱜᱮᱠᱚ ᱵᱷᱮᱡᱟ ᱟᱠᱟᱫ ᱵᱚᱱᱟ ᱯᱟᱲᱦᱟᱜ ᱠᱟᱱᱟ ᱵᱚᱱ
ᱦᱳᱭ
ᱟᱵᱚᱫᱚ ᱚᱱᱟ ᱫᱚ ᱪᱮᱥᱴᱟᱭᱟᱵᱚᱱ ᱥᱮ ᱡᱮ ᱤᱧ ᱫᱚ ᱱᱚᱣᱟ ᱨᱮᱱᱟᱜ ᱦᱩᱫᱟᱹᱨ ᱨᱮᱫᱚ ᱤᱧᱫᱚ ᱥᱮᱴᱮᱨ ᱛᱮᱜᱮ ᱦᱩᱭᱤᱧᱟᱹ
ᱦᱳᱭ
ᱚᱱᱟ ᱢᱤᱫᱴᱟᱝ ᱱᱤᱡᱮᱨᱟᱜ ᱢᱚᱱᱮᱨᱮ ᱦᱩᱭᱩᱜ ᱠᱟᱱᱟ ᱵᱟᱵᱚ ᱜᱟᱜ ᱜᱟᱵᱟᱱ ᱞᱮᱠᱷᱟᱱ ᱚᱱᱟ ᱛᱤᱥᱦᱚᱸ ᱫᱚ ᱞᱟᱦᱟ ᱵᱟᱝ ᱜᱟᱱᱚᱜᱼᱟ᱾
ᱦᱩᱸ
ᱩᱱᱠᱩ ᱡᱟᱦᱟᱭᱱᱟᱜ ᱞᱟᱹᱭ ᱫᱟᱠᱚ ᱡᱮ ᱵᱟᱝᱟ ᱵᱤᱫᱮᱥ ᱠᱟᱹᱢᱤ ᱪᱟᱞᱟᱜ ᱦᱩᱭᱩᱜᱼᱟ ᱚᱸᱰᱮ ᱚᱸᱰᱮ ᱛᱤᱱᱟᱹᱜ ᱫᱤᱱ ᱮᱢ ᱛᱟᱦᱮᱱᱟ ᱟᱢ ᱛᱚ ᱚᱸᱰᱮ ᱫᱚ ᱦᱚᱲ ᱫᱚ ᱫᱤᱱ ᱫᱚ ᱫᱤᱱ ᱫᱚ ᱵᱟᱭ ᱠᱷᱟᱴᱟᱣ ᱢᱮᱭᱟ ᱥᱮ ᱫᱤᱱ ᱦᱚᱸ ᱟᱢ ᱫᱚ ᱵᱟᱭ ᱫᱚᱨᱠᱟᱨᱟᱢᱟ
ᱦᱳᱭ
ᱩᱱᱤ ᱦᱚᱸ ᱚᱱᱠᱟ ᱛᱮᱜᱮ ᱟᱡ ᱢᱤᱫᱴᱟᱝᱮ ᱛᱮᱭᱟᱨ ᱠᱟᱣᱱᱟᱭ ᱡᱮ ᱤᱧ ᱱᱩᱱᱟᱹᱜ ᱞᱮᱵᱟᱨᱤᱧ ᱠᱟᱹᱢᱤ ᱠᱚᱣᱟ ᱟᱢ ᱡᱩᱚᱫᱤ ᱫᱤᱱᱜᱮ ᱞᱮᱵᱟᱨ ᱜᱮᱢ ᱠᱷᱟᱴᱟᱜ-ᱟ ᱛᱟᱦᱞᱮ ᱟᱢ ᱟᱢ ᱟᱢ ᱟᱢᱛᱮ ᱛᱤᱥ ᱟᱢᱮᱢ ᱩᱱᱱᱚᱛᱤᱜᱼᱟ ᱚᱱᱮ ᱚᱱᱟ ᱵᱟᱠᱚ